ᱦᱮᱸ
ᱦᱮᱸ ᱟᱸᱡᱚᱢᱚᱜ ᱠᱟᱱᱟ᱾ ᱤᱧᱟᱹᱜ ᱪᱮᱜ ᱞᱮᱠᱟ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱢᱚᱸᱡᱽᱜᱮ᱾ ᱟ ᱪᱮᱜ ᱥᱟᱛᱟᱢ ᱤᱫᱤ ᱠᱟᱛᱮᱜ ᱞᱟᱝ ᱜᱟᱞᱢᱟᱨᱟᱣᱟ? ᱴᱷᱤᱠ
ᱛᱮᱦᱮᱧ ᱫᱚ ᱢᱤᱜᱴᱮᱱ ᱱᱚᱣᱟ ᱯᱷᱳᱱ ᱵᱟᱵᱚᱛ ᱛᱮ ᱠᱟᱹᱴᱤᱡ ᱞᱟᱝ ᱨᱚᱯᱚᱲᱟ᱾
ᱟᱪᱪᱷᱟ ᱱᱤᱛᱚᱜ ᱦᱟᱸᱜ ᱡᱟᱦᱟᱸ ᱤᱭᱟᱹᱨᱮ ᱡᱮᱢᱚᱱ ᱱᱤᱛᱚᱜ ᱧᱮᱞᱚᱜ ᱠᱟᱱᱟ ᱟᱹᱰᱤ ᱡᱟᱹᱥᱛᱤ ᱜᱮ ᱡᱚᱛᱚ ᱦᱚᱲ ᱴᱷᱮᱱ ᱜᱮ ᱯᱷᱳᱱ ᱢᱮᱱᱟᱜᱼᱟ ᱢᱤᱜᱴᱟᱝ ᱚᱲᱟᱜ ᱨᱮ ᱢᱚᱱᱮ ᱠᱟᱜ ᱢᱮ ᱢᱤᱜᱴᱟᱝ ᱠᱷᱚᱡ ᱫᱚ ᱪᱮᱛᱟᱱ ᱥᱮᱜ ᱜᱮ ᱢᱮᱱᱟᱜᱼᱟ ᱯᱷᱳᱱ᱾
ᱛᱚ ᱱᱚᱣᱟ ᱯᱷᱳᱱ ᱫᱚ ᱱᱚᱝᱠᱟ ᱵᱟᱹᱲᱤᱡ ᱜᱮᱭᱟ ᱥᱮ ᱛᱮ ᱱᱚᱝᱠᱟ ᱵᱮᱥ ᱜᱮᱭᱟ ᱛᱚ ᱚᱱᱟ
ᱵᱟᱵᱚᱫ ᱛᱮ ᱠᱟᱹᱴᱤᱡ ᱵᱤᱱ ᱞᱟᱹᱭ ᱠᱮᱠᱷᱟᱱ ᱟᱹᱰᱤ ᱱᱟᱯᱟᱭ ᱠᱚᱜᱼᱟ᱾
ᱦᱮᱸ ᱟᱫᱚ ᱯᱷᱳᱱ ᱫᱚ ᱧᱮᱞ ᱟᱵᱚᱱ ᱮ ᱥᱟᱱᱟᱢ ᱚᱲᱟᱜ ᱨᱮᱜᱮ ᱦᱚᱜᱚᱭ ᱢᱤᱜᱵᱟᱨ ᱠᱷᱚᱡ ᱫᱚ ᱡᱟᱹᱥᱛᱤ ᱜᱤ ᱧᱮᱞᱚᱜ ᱠᱟᱱᱟ᱾ ᱢᱟᱱᱮ ᱚᱲᱟᱜ ᱨᱮ ᱛᱤᱱᱟᱹᱜ ᱦᱚᱲ ᱢᱮᱱᱟᱜ ᱠᱚᱣᱟ ᱧᱮᱞᱟᱵᱚᱱ ᱥᱟᱱᱟᱢ ᱦᱚᱲ ᱴᱷᱮᱡ ᱜᱮ ᱢᱮᱱᱟᱜᱼᱟ᱾ ᱟᱫᱚ ᱱᱤᱛᱚᱜ ᱡᱩᱫᱤ ᱱᱚᱣᱟ ᱯᱷᱳᱱ ᱤᱫᱤ ᱠᱟᱛᱮᱜ ᱵᱩᱱ ᱞᱟᱝ ᱜᱟᱞᱢᱟᱨᱟᱣᱟ ᱚᱱᱮ ᱯᱷᱳᱱ ᱨᱮᱱᱟᱜ ᱫᱚ ᱧᱮᱞᱚᱜᱼᱟ ᱡᱮ ᱟᱹᱰᱤ ᱟᱭᱢᱟ ᱵᱮᱥ ᱠᱟᱹᱢᱤ ᱦᱚᱸ ᱢᱮᱱᱟᱜᱼᱟ᱾ ᱚᱱᱟ ᱥᱟᱶᱛᱮ ᱟᱹᱰ ᱟᱹᱰᱤ ᱟᱭᱢᱟ ᱵᱟᱹᱲᱤᱡ ᱦᱚᱸ ᱢᱮᱱᱟᱜᱼᱟ᱾ ᱟᱫᱚ ᱵᱮᱥ ᱡᱩᱫᱤᱢ ᱢᱮᱱᱟ ᱵᱮᱥ ᱫᱚ ᱱᱚᱝᱠᱟᱱᱟᱜ ᱠᱟᱱᱟ᱾ ᱢᱟᱱᱮ ᱟᱹᱰᱤ ᱟᱭᱢᱟ ᱚᱲᱟᱜ ᱨᱮ ᱧᱮᱞᱚᱜᱼᱟ ᱡᱮ ᱱᱚᱝᱠᱟ ᱴᱤᱵᱷᱤ ᱠᱚᱫᱚ ᱟᱹᱰᱤ ᱡᱟᱹᱥᱛᱤ ᱦᱚᱲᱟᱜ ᱵᱟᱝ ᱛᱟᱦᱮᱱᱟ᱾ ᱢᱮᱱ ᱠᱷᱟᱱ ᱱᱚᱣᱟ ᱯᱷᱳᱱ ᱫᱚ ᱥᱟᱱᱟᱢ ᱦᱚᱲᱟᱜ ᱜᱮ ᱢᱮᱱᱟᱜᱼᱟ᱾ ᱟᱫᱚ ᱧᱮᱞᱚᱜ ᱠᱟᱱᱟ ᱡᱮ ᱚᱸᱰᱮ ᱪᱮᱫ ᱪᱮᱫ ᱮ ᱠᱟᱹᱢᱤ ᱦᱚᱨᱟ ᱥᱮ ᱠᱷᱚᱵᱚᱨ ᱠᱟᱜ ᱠᱚᱠᱚ ᱮᱢᱟ ᱥᱟᱱᱟᱢᱟᱜ ᱜᱮ ᱟᱵᱚ ᱱᱚᱣᱟ ᱛᱟᱞᱟ ᱛᱮᱵᱚᱱ ᱧᱟᱢ ᱮᱫᱟ᱾ ᱚᱱᱟ ᱥᱟᱶᱛᱮ ᱠᱟᱱᱟ ᱟᱭᱢᱟ ᱞᱮᱠᱟᱱᱟᱜ ᱯᱟᱲᱦᱟᱣ ᱥᱮ ᱦᱚᱸᱜᱼᱚᱭ ᱡᱟᱦᱟᱸ ᱪᱟᱹᱠᱨᱤ ᱞᱟᱹᱜᱤᱜ ᱮᱢ ᱟᱵᱚ ᱵᱚᱱ ᱯᱟᱲᱦᱟᱜ ᱠᱟᱱᱟ ᱧᱮᱞᱟᱵᱚᱱ ᱱᱚᱣᱟ ᱠᱚᱦᱚᱸ ᱱᱚᱰᱮ ᱠᱷᱚᱱᱟᱜ ᱜᱮ ᱟᱹᱰᱤ ᱟᱭᱢᱟ ᱞᱮᱠᱟᱱᱟᱜ ᱠᱩᱠᱞᱤ ᱥᱟᱶᱛᱮ ᱛᱮᱞᱟ ᱦᱚᱜᱚᱱᱟ ᱠᱚ ᱥᱟᱱᱟᱢᱟᱜ ᱜᱮᱵᱚᱱ ᱧᱟᱢᱟ᱾ ᱪᱮᱫ ᱪᱮᱫ ᱠᱚᱫᱚ ᱱᱚᱣᱟᱨᱮ ᱯᱟᱲᱦᱟᱣ ᱞᱮᱱᱠᱟᱱᱡ ᱪᱮᱫ ᱪᱮᱫ ᱠᱚ ᱛᱟᱞᱟᱛᱮ ᱤᱧ ᱱᱚᱣᱟ ᱠᱟᱹᱢᱤᱧ ᱧᱟᱢ ᱫᱟᱲᱮᱭᱟᱜᱼᱟ ᱥᱮ ᱟᱭᱢᱟ ᱞᱮᱠ ᱞᱮᱠᱟᱱᱟᱜ ᱫᱤᱥ ᱦᱩᱫᱤᱥ ᱧᱮᱞᱟᱵᱚᱱ ᱚᱱᱟ ᱛᱟᱞᱟ ᱛᱮᱠᱚ ᱮᱢᱟᱵᱚᱱ ᱠᱟᱱᱟ᱾ ᱚᱱᱟ ᱥᱟᱶᱛᱮ ᱧᱮᱞᱚᱜᱼᱟ ᱡᱮ ᱜᱮ ᱦᱚᱜᱚᱭ ᱟᱞᱟᱝ ᱡᱟᱦᱟᱸ ᱞᱟᱝ ᱨᱚᱯᱚᱲ ᱠᱟᱱᱟ ᱱᱤᱛᱚᱜ ᱟᱢ ᱚᱠᱟ ᱨᱮᱪᱚ ᱤᱧ ᱚᱠᱟ ᱨᱮᱪᱚ ᱢᱮᱱᱠᱷᱟᱱ ᱟ ᱦᱚᱜᱚᱭ ᱨᱚᱯᱚᱲ ᱫᱟᱲᱮᱜ ᱠᱟᱱᱟ ᱞᱟᱝ᱾ ᱮᱻ ᱥᱩᱠ ᱫᱩᱠ ᱥᱟᱶᱛᱮ ᱟᱭᱢᱟ ᱞᱮᱠᱟᱱᱟᱜ ᱜᱟᱞᱢᱟᱨᱟᱣ ᱫᱟᱞᱟᱝ᱾ ᱦᱚᱜᱚᱱᱟ ᱠᱚ ᱢᱤᱫ ᱢᱟᱱᱮ ᱟᱹᱰᱤ ᱠᱚ ᱠᱷᱚᱡᱽ ᱠᱟᱱᱟ᱾ ᱢᱟᱱᱮ ᱚᱱᱟ ᱥᱟᱶ ᱛᱟᱨᱮ ᱢᱟᱱᱮ ᱟᱭᱢᱟ ᱞᱮᱠᱟᱱᱟᱜ ᱡᱟᱦᱟᱸ ᱱᱚᱜᱚ ᱱᱚᱝᱠᱟᱱᱟᱜ ᱡᱟᱦᱟᱸ ᱯᱩᱭᱥᱟᱹ ᱴᱟᱠᱟ ᱨᱮᱱᱟᱜ ᱠᱟᱹᱢᱤ ᱦᱚᱨᱟ ᱚᱱᱟ ᱦᱚᱸ ᱧᱮᱞᱚᱜ ᱠᱟᱱᱟ ᱡᱮ ᱯᱷᱳᱱ ᱛᱟᱞᱟ ᱛᱮᱜᱮ ᱦᱳᱭᱳᱜ ᱠᱟᱱᱟ᱾ ᱯᱷᱳᱱ ᱨᱮᱜᱮ ᱯᱚᱭᱥᱟ ᱛᱟᱦᱮᱱ ᱠᱟᱱᱟ ᱟᱨ ᱮᱴᱟᱜ ᱦᱚᱲᱮᱢ ᱮᱢᱚᱱ ᱫᱟᱲᱮᱭᱟᱠᱚ ᱠᱟᱱᱟ᱾ ᱵᱮᱝᱠᱮ ᱦᱚᱸ ᱵᱟᱝ ᱪᱟᱞᱟᱜ ᱦᱳᱭᱳᱜ ᱠᱟᱱᱟ ᱥᱮ ᱱᱚᱝᱠᱟ ᱟᱭᱢᱟ ᱞᱮᱠᱟᱱᱟᱜ ᱯᱷᱚᱨᱚᱢ ᱯᱮᱨᱮᱡ ᱦᱚᱸ ᱧᱮᱞᱚᱜ ᱠᱟᱱᱟ ᱡᱮ ᱱᱚᱣᱟ ᱛᱟᱞᱟ ᱛᱮᱜᱮ ᱦᱩᱭᱩᱜ ᱠᱟᱱᱟ ᱡᱮ ᱚᱸᱰᱮ ᱚᱯᱷᱤᱥ ᱨᱮ ᱪᱟᱞᱟᱣ ᱠᱟᱛᱮᱜ ᱫᱚ ᱡᱟᱦᱟᱱᱟᱜ ᱠᱟᱹᱢᱤ ᱠᱚᱫᱚ ᱵᱟᱝ ᱠᱚᱨᱟᱣ ᱦᱩᱭᱩᱜ ᱠᱟᱱᱟ, ᱥᱟᱱᱟᱢᱟᱜ ᱠᱟᱹᱢᱤ ᱠᱚᱛᱮ ᱚᱲᱟᱜ ᱨᱮ ᱫᱩᱲᱩᱵ ᱠᱟᱛᱮ ᱠᱟᱛᱮᱜ ᱜᱮ ᱦᱳᱭᱳᱜ ᱠᱟᱱᱟ ᱟᱨᱠᱤ ᱱᱚᱜ ᱱᱟ ᱠᱚ ᱱᱚᱣᱟ ᱨᱮᱱᱟᱜ ᱥᱩᱡᱩᱜ ᱥᱮ ᱥᱩᱵᱤᱫᱷᱟ ᱫᱚ ᱟᱨᱠᱤ ᱟᱫᱚ ᱵᱟᱹᱲᱤᱡ ᱤᱫᱤ ᱠᱟᱛᱮᱜ ᱠᱟᱹᱴᱤᱡ ᱵᱤᱱ ᱞᱟᱹᱭᱵᱤᱱ᱾
ᱦᱮᱸ ᱛᱚ ᱟᱹᱰᱤ ᱱᱟᱯᱟᱭ ᱠᱟᱛᱷᱟ ᱵᱤᱱ ᱞᱟᱹᱭ ᱠᱮᱜᱼᱟ᱾ ᱡᱮ ᱥᱟᱱᱟᱢᱟᱜ ᱜᱮ ᱟᱵᱚ ᱯᱷᱳᱱ ᱛᱮᱵᱚᱱ ᱠᱟᱹᱢᱤᱭᱮᱜᱼᱟ, ᱡᱟᱦᱟᱸᱭ ᱫᱚᱵᱤᱱ ᱞᱟᱹᱭ ᱠᱮᱜᱼᱟ ᱜᱤᱫᱽᱨᱟᱹ ᱠᱚ ᱥᱮ ᱟᱵᱚ ᱠᱚ ᱡᱟᱦᱟᱸ ᱯᱷᱨᱚᱢ ᱯᱷᱤᱞᱟᱯ ᱞᱟᱹᱜᱤᱫ ᱟᱨ ᱵᱟᱠᱷᱟᱱ ᱱᱚᱝᱠᱟ ᱴᱤᱭᱳ ᱥᱮᱱᱚᱜ ᱞᱟᱹᱜᱤᱫ ᱦᱚᱸ ᱱᱚᱣᱟ ᱯᱷᱳᱱ ᱛᱟᱞᱟ ᱛᱮᱜᱮ ᱦᱩᱭᱩᱜ ᱠᱟᱱ ᱛᱟᱵᱚᱱᱟ᱾ ᱟᱨ ᱱᱚᱣᱟ ᱤᱭᱟᱹ ᱦᱩᱭᱱᱟ ᱡᱮᱢᱚᱱ ᱠᱤᱨᱤᱧ ᱟᱠᱷᱨᱤᱧ ᱡᱟᱦᱟᱸ ᱱᱟᱜ ᱜᱮ ᱚᱱᱟ ᱨᱮᱱᱟᱜ ᱯᱩᱭᱥᱟᱹ ᱦᱚᱸ᱾ ᱛᱚ ᱯᱷᱳᱱ ᱛᱮᱜᱮ ᱮᱢ ᱪᱟᱯᱟᱞ ᱜᱟᱱᱚᱜ ᱠᱟᱱᱟ, ᱛᱚ ᱟᱨ ᱢᱤᱫ ᱵᱟᱹᱲᱤᱡ ᱦᱤᱥᱟᱹᱵᱽ ᱫᱚ ᱦᱟᱸᱜ ᱱᱚᱣᱟ ᱠᱟᱱᱟᱞᱮ ᱡᱮᱢᱚᱱ ᱠᱟᱹᱴᱤᱡ ᱠᱟᱹᱴᱤᱡ ᱜᱤᱫᱽᱨᱟᱹ ᱠᱚ ᱟᱵᱚ ᱡᱟᱦᱟᱸ ᱥᱤᱠᱷᱱᱟᱹᱛᱚᱜ ᱞᱮᱠᱟᱱ ᱵᱷᱤᱰᱭᱳ ᱥᱮ ᱡᱟᱦᱟᱱᱟᱜ ᱵᱟᱵᱚᱱ ᱧᱮᱞ ᱦᱚᱪᱚᱭᱮᱫ ᱠᱚᱣᱟ᱾ ᱛᱚ ᱵᱟᱹᱲᱤᱡ ᱵᱟᱹᱲᱤᱡᱟᱜ ᱵᱚᱱ ᱧᱮᱞ ᱦᱚᱪᱚᱭᱮᱫ ᱠᱚᱣᱟ, ᱛᱚ ᱚᱱᱟ ᱛᱮᱜᱮ ᱠᱟᱹᱴᱤᱡ ᱵᱚᱱ ᱠᱷᱟᱨᱟᱯᱚᱜ ᱠᱟᱱᱟ᱾ ᱟᱨ ᱡᱮᱢᱚᱱ ᱟᱹᱰᱤ ᱠᱟᱹᱴᱤᱡ ᱜᱤᱫᱽᱨᱟᱹ ᱫᱚ ᱯᱷᱳᱱ ᱥᱟᱵ ᱫᱚ ᱵᱟᱝ ᱞᱟᱹᱠᱛᱤᱜ ᱠᱟᱱᱟ ᱪᱤᱠᱟᱛᱮ ᱠᱟᱹᱴᱤᱡ ᱠᱷᱚᱱ ᱡᱩᱫᱤ ᱟᱡ ᱯᱷᱳᱱᱮ ᱥᱟᱣᱟ ᱟᱨᱮ ᱧᱮᱞᱟ ᱮᱱᱟᱹᱠᱷᱟᱱ ᱩᱱᱤᱭᱟᱜ ᱢᱮᱫ ᱠᱚᱫᱚ ᱟᱫᱚ ᱚᱱᱠᱟ ᱥᱮᱬᱟ ᱵᱟᱲᱟ ᱛᱮᱫᱚ ᱛᱟᱭ ᱠᱚᱢ ᱡᱳᱨ ᱤᱫᱤᱜᱼᱟ ᱛᱚ ᱚᱱᱟ ᱛᱮᱜᱮᱧ ᱞᱟᱹᱭᱮᱜᱼᱟ ᱱᱚᱣᱟ ᱫᱚ ᱵᱟᱹᱲᱤᱡ ᱦᱚᱸ ᱵᱟᱹᱲᱤᱡ ᱜᱮᱭᱟ ᱟᱨ ᱵᱟᱝᱠᱷᱟᱱ ᱵᱮᱥ ᱦᱚᱸ ᱵᱮᱥ ᱜᱮ ᱾ᱥᱮᱪᱮᱫ ᱵᱮᱱ ᱞᱟᱹᱭᱼᱟ?
ᱦᱮᱸ ᱱᱚᱝᱠᱟ ᱜᱮ ᱟᱭᱢᱟ ᱞᱮᱠᱟᱱᱟᱜ ᱢᱮᱱᱟᱜᱼᱟ᱾ ᱡᱟᱦᱟᱸ ᱫᱚ ᱧᱮᱞ ᱟᱵᱚᱱ ᱱᱚᱣᱟ ᱠᱟᱹᱴᱤᱡ ᱨᱮ ᱜᱤᱫᱽᱨᱟᱹ ᱵᱩᱞᱟᱹᱣ ᱞᱟᱹᱜᱤᱫ ᱟᱵᱚ ᱫᱚ ᱱᱚᱣᱟ ᱜᱮ ᱵᱚᱱ ᱮᱢᱟ ᱠᱚ ᱠᱟᱱᱟ ᱢᱮᱱᱠᱷᱟᱱ ᱟᱫᱚ ᱪᱮᱫ ᱠᱚ ᱧᱮᱞᱟ ᱥᱮ ᱪᱮᱫ ᱵᱟᱝᱠᱚ ᱧᱮᱞᱟ ᱩᱱᱠᱩ ᱫᱚ ᱚᱱᱟ ᱫᱚ ᱵᱟᱝᱠᱩ ᱵᱟᱰᱟᱭᱟ, ᱟᱫᱚ ᱱᱚᱣᱟ ᱵᱩᱱ ᱮᱢ ᱤᱫᱤᱭᱟᱠᱚ ᱠᱟᱱᱟ ᱵᱩᱞᱟᱹᱣ ᱞᱟᱹᱜᱤᱫ ᱟᱫᱚ ᱧᱮᱞᱚᱜ ᱠᱟᱱᱟ ᱡᱮ ᱵᱟᱹᱭ ᱵᱟᱹᱭᱛᱮ ᱱᱩᱠᱩ ᱜᱤᱫᱽᱨᱟᱹ ᱯᱟᱲᱦᱟᱜ ᱠᱷᱚᱱᱟᱜ ᱫᱚ ᱡᱟᱹᱥᱛᱤ ᱱᱚᱶᱟ ᱯᱷᱳᱱ ᱥᱮᱫ ᱜᱮ ᱢᱚᱱᱮ ᱚᱨᱚᱜ ᱛᱟᱠᱚᱣᱟ ᱦᱮᱸ᱾ ᱟᱨ ᱱᱚᱣᱟ ᱯᱷᱳᱱ ᱛᱟᱞᱟᱛᱮ ᱧᱮᱞᱚᱜᱼᱟ ᱟᱭᱢᱟ ᱞᱮᱠᱟᱱᱟᱜ ᱡᱟᱦᱟᱸ ᱟᱱᱟᱴ ᱮᱴᱠᱮ ᱠᱚ ᱦᱳᱭᱳᱜ ᱟ ᱧᱮᱞᱚᱜᱼᱟ ᱡᱮ ᱡᱮ ᱯᱷᱳᱱ ᱡᱩᱫᱤ ᱥᱟᱨᱟᱫᱤᱱ ᱵᱚᱱ ᱧᱮᱞᱟ ᱚᱱᱠᱟ ᱵᱚᱦᱚᱜ ᱵᱟᱹᱲᱤᱡᱟ ᱚᱱᱟ ᱥᱟᱶᱛᱮ ᱢᱮᱸᱫ ᱦᱚ᱾ ᱟᱨ ᱟᱭᱢᱟ ᱞᱮᱠᱟᱱᱟᱜ ᱨᱳᱜᱽ ᱟᱡᱟᱨ ᱦᱚᱸ ᱧᱮᱞᱚᱜ ᱠᱟᱱᱟ ᱡᱮ ᱱᱚᱣᱟ ᱛᱟᱞᱟᱛᱮ ᱦᱩᱭᱩᱜ᱾ ᱥᱮ ᱧᱮᱞᱟᱵᱚᱱ ᱢᱤᱫᱴᱟᱝ ᱜᱤᱫᱽᱨᱟᱹ ᱡᱩᱫᱤ ᱯᱷᱳᱱᱮ ᱧᱟᱢᱟᱭ ᱧᱮᱞᱟᱵᱚᱱ ᱩᱱᱤᱭᱟᱜ ᱴᱷᱤᱠ ᱚᱠᱛᱚ ᱚᱠᱛᱚ ᱨᱮ ᱫᱟᱠᱟ ᱡᱚᱢ ᱥᱮ ᱱᱚᱝᱠᱟᱱᱟᱜ ᱥᱟᱱᱟᱢ ᱞᱮᱠᱟᱱᱟᱜ ᱠᱟᱹᱢᱤ ᱠᱚᱭ ᱦᱤᱲᱤᱧᱟ ᱟᱨᱠᱤ᱾ ᱟᱨ ᱵᱟᱹᱲᱤᱡ ᱵᱟᱹᱲᱤᱡ ᱟᱜ ᱠᱟᱹᱢᱤ ᱥᱟᱶᱛᱮ ᱚᱱᱠᱟ ᱟᱭᱢᱟ ᱞᱮᱠᱟᱱᱟᱜ ᱜᱮᱢ ᱠᱚ ᱛᱳᱫ ᱠᱟᱱᱟ ᱡᱟᱦᱟᱸ ᱫᱚ ᱢᱟᱱᱮ ᱜᱤᱫᱽᱨᱟᱹ ᱠᱚ ᱞᱟᱹᱜᱤᱫ ᱛᱚ ᱮᱠᱟᱞ ᱵᱟᱭ ᱵᱮᱥᱟ, ᱟᱫᱚ ᱦᱚᱜᱱᱟ ᱠᱚᱠᱚ ᱧᱮᱞᱟ ᱟᱫᱚ ᱱᱚᱣᱟ ᱛᱚ ᱵᱟᱝ ᱴᱷᱤᱠ ᱜᱮᱭᱟ ᱟᱹᱰᱤ ᱴᱟᱜ ᱜᱮ᱾
ᱩᱸᱻ ᱛᱚ ᱟᱹᱰᱤ ᱱᱟᱯᱟᱭ ᱠᱟᱛᱷᱟ ᱛᱚ ᱯᱷᱳᱱ ᱫᱚ ᱱᱚᱜᱚᱭ ᱵᱮᱵᱚᱦᱟᱨ ᱪᱮᱛᱟᱱ ᱨᱮ ᱟᱵᱤᱱ ᱡᱟᱦᱟᱸ ᱞᱮᱠᱟ ᱵᱤᱱ ᱵᱮᱵᱚᱦᱟᱨᱟ ᱚᱱᱠᱟᱜᱮ᱾ ᱚᱱᱟ ᱨᱮᱱᱟᱜ ᱠᱩᱲᱟᱹᱭ ᱫᱚᱵᱤᱱ ᱧᱟᱢᱟ᱾ ᱡᱩᱫᱤ ᱱᱚᱜᱼᱚᱭ ᱠᱚ ᱟᱫᱚ ᱚᱱᱟ ᱜᱤᱧ ᱞᱟᱹᱭᱮᱫᱼᱟ ᱾ ᱡᱮᱢᱚᱱ ᱥᱟᱸᱜᱤᱧ ᱥᱟᱸᱜᱤᱧ ᱦᱚᱲ ᱦᱚᱢ ᱧᱮᱯᱮᱞ ᱫᱟᱲᱮᱜᱼᱟ ᱥᱮᱪᱮᱫ, ᱟᱨ
ᱦᱮᱸ ᱾
ᱡᱩᱫᱤ ᱡᱟᱦᱟᱱᱟᱜ ᱚᱲᱟᱜ ᱨᱮ ᱦᱟᱸᱜ ᱤᱭᱟᱹ ᱵᱟᱹᱲᱤᱡ ᱦᱩᱭᱮᱱ ᱵᱟᱠᱷᱟᱱ ᱥᱩᱠ ᱠᱟ ᱡᱟᱦᱟᱱᱟᱜ ᱜᱮ ᱦᱩᱭᱮᱱ ᱾ ᱛᱚ ᱚᱱᱟ ᱦᱚᱸ ᱯᱷᱳᱱ ᱛᱮᱜᱮ ᱱᱟᱜ ᱱᱚᱜᱼᱚᱭ ᱞᱟᱹᱭ ᱜᱟᱱᱚᱜ ᱠᱟᱱᱟ ᱾
ᱦᱮᱸ, ᱟᱨ ᱚᱱᱟ ᱥᱟᱶᱛᱮ ᱧᱮᱞᱚᱜᱼᱟ ᱡᱮ ᱵᱟᱹᱲᱤᱡ ᱫᱚ ᱱᱚᱝᱠᱟ ᱦᱚᱸ ᱦᱳᱭᱳᱜ ᱠᱟᱱᱟ ᱟᱭᱢᱟ ᱦᱚᱲ ᱜᱮ ᱡᱟᱦᱟᱸ ᱵᱟᱝ ᱯᱟᱲᱦᱟᱜ ᱦᱚᱲ ᱠᱚ ᱟᱨᱠᱤ, ᱯᱷᱳᱱ ᱠᱚ ᱵᱮᱣᱦᱟᱨᱮᱫ ᱠᱟᱱᱟ ᱧᱮᱞᱚᱜᱚᱜ ᱠᱟᱱᱟ ᱡᱮ ᱱᱮᱛᱟᱨ ᱫᱚ ᱯᱷᱳᱱ ᱛᱟᱞᱟ ᱛᱮ ᱱᱚᱣᱟ ᱯᱚᱭᱥᱟ ᱠᱩᱢᱲᱩ ᱨᱮᱱᱟᱜ ᱢᱤᱫᱴᱟᱝ ᱟᱹᱰᱤ ᱢᱟᱨᱟᱝ ᱮᱸ ᱡᱟᱦᱟᱸ ᱫᱚ ᱠᱚ ᱞᱟᱹᱭᱮᱫ ᱠᱟᱱᱟ ᱢᱤᱫᱴᱟᱝ ᱤᱭᱟᱹ ᱪᱟᱞᱟᱜ ᱠᱟᱱᱟ ᱾ ᱦᱮᱸ ᱡᱷᱟᱹᱞᱤ ᱞᱮᱠᱟ ᱟᱨᱠᱤ, ᱦᱮᱸ ᱾ ᱟᱫᱚ ᱧᱮᱞᱚᱜ ᱠᱟᱱᱟ ᱡᱮ ᱟᱹᱰᱤ ᱟᱭᱢᱟ ᱵᱟᱵᱟ ᱦᱚᱲ ᱥᱮ ᱜᱚᱜᱚ ᱦᱚᱲ ᱱᱚᱣᱟ ᱵᱟᱝᱠᱚ ᱵᱟᱲᱟᱭᱟ ᱟᱫᱚ ᱱᱚᱝᱠᱟ ᱯᱷᱳᱱ ᱦᱤᱡᱩᱜᱼᱟ ᱟᱢᱴᱷᱮᱡ ᱡᱮ ᱱᱚᱣᱟ ᱞᱟᱹᱭ ᱦᱳᱭᱳᱜ ᱛᱟᱢᱟ ᱦᱟᱱᱟ ᱞᱟᱹᱭ ᱦᱳᱭᱳᱜ ᱛᱟᱢᱟ ᱟᱢᱟᱜ ᱚᱲᱟᱜ ᱫᱩᱣᱟᱹᱨ ᱥᱟᱱᱟᱢᱟᱜ ᱟᱢᱟᱜ ᱡᱷᱚᱛᱚ ᱠᱤᱪᱷᱩ ᱠᱚ ᱢᱮᱛᱟᱢᱟ ᱥᱟᱶ ᱛᱮᱠᱚ ᱢᱮᱛᱟᱢᱟ ᱡᱮ ᱱᱩᱱᱟᱹᱜ ᱯᱚᱭᱥᱟ ᱞᱮ ᱮᱢᱟᱢᱟ ᱥᱮ ᱱᱚᱰᱮ ᱠᱟᱹᱢᱤᱢ ᱧᱟᱢ ᱠᱟᱫᱟ ᱪᱟᱹᱠᱨᱤ ᱟᱢ ᱞᱟᱹᱭ ᱦᱳᱭᱳᱜ ᱛᱟᱢᱟ ᱾ ᱟᱫᱚ ᱧᱮᱞᱚᱜ ᱠᱟᱱᱟ ᱡᱮ ᱱᱚᱣᱟ ᱞᱳᱵᱷ ᱠᱚ ᱛᱟᱞᱟ ᱛᱮᱦᱚᱸ ᱧᱮᱞᱚᱜ ᱠᱟᱱᱟ ᱡᱮ ᱢᱤᱫ ᱵᱟᱨ ᱦᱚᱲ ᱫᱚ ᱥᱟᱱᱟᱢᱟᱜ ᱠᱚ ᱞᱟᱹᱭᱫᱟ ᱟᱨ ᱧᱮᱞᱚᱜ ᱠᱟᱱᱟ ᱡᱮ ᱟᱠᱚᱣᱟᱜ ᱥᱟᱱᱟᱢᱟᱜ ᱯᱚᱭᱥᱟ ᱠᱩᱲᱤ ᱠᱚ ᱟᱨᱠᱤ ᱠᱚ ᱨᱮᱡ ᱮᱫ ᱠᱚᱣᱟ ᱟᱨ ᱠᱤ ᱥᱮ ᱠᱳᱢᱲᱳᱭᱮᱫ ᱛᱟᱠᱚᱣᱟᱠᱚ ᱾
ᱛᱚ ᱟᱹᱰᱤ ᱱᱟᱯᱟᱭ ᱠᱟᱛᱷᱟ ᱵᱤᱱ ᱞᱟᱹᱭ ᱠᱮᱜᱼᱟ ᱾ ᱡᱮ ᱟᱵᱚ ᱠᱚ ᱫᱚ ᱚᱱᱟ ᱠᱚ ᱫᱚ ᱚᱱᱟ ᱠᱚ ᱢᱟᱱᱮ ᱩᱚᱭᱦᱟᱹᱨ ᱴᱷᱤᱠ ᱦᱩᱭᱩᱜ ᱛᱟᱵᱚᱱᱟ ᱪᱮᱫ ᱡᱚᱠᱷᱚᱱ ᱪᱮᱫ ᱵᱟᱝ ᱞᱟᱹᱭ ᱦᱩᱭᱩᱜᱼᱟ ᱾ ᱱᱤᱡᱮᱨᱟᱜ ᱵᱮᱠ ᱥᱮ ᱡᱚᱛᱚᱣᱟᱜ ᱱᱚᱣᱟ ᱱᱚᱣᱟ ᱨᱮᱜᱮ ᱱᱟᱦᱜ ᱢᱮᱱᱟᱜᱼᱟ ᱡᱮᱢᱚᱱ ᱞᱟᱭᱤᱴ ᱦᱩᱭᱮᱱ, ᱴᱤᱵᱷᱤ ᱦᱩᱭᱮᱱ, ᱵᱮᱝᱠ ᱦᱩᱭᱮᱱ ᱱᱚᱣᱟ ᱡᱟᱦᱟᱸ ᱵᱚᱱ ᱥᱟᱵ ᱠᱟᱜ-ᱟ ᱛᱤᱨᱮ ᱱᱚᱣᱟ ᱯᱷᱳᱱ ᱜᱮ ᱱᱟᱦᱜ ᱢᱤᱫᱴᱟᱝ ᱵᱟᱠᱥᱟ ᱞᱮᱠᱟ ᱢᱚᱱᱮ ᱠᱟᱜ ᱵᱤᱱ ᱾ ᱛᱚ ᱱᱚᱸᱰᱮ ᱜᱮ ᱥᱟᱱᱟᱢ ᱠᱤᱪᱷᱩ ᱥᱟᱢᱵᱟᱣ ᱠᱟᱜ-ᱟ ᱟᱨ ᱪᱮᱫ ᱥᱮ
ᱦᱮᱸ ᱟᱫᱚ ᱱᱚᱣᱟ ᱨᱮᱱᱟᱜ ᱦᱚᱸ ᱚᱝᱠᱟ ᱟᱭᱢᱟ ᱞᱮᱠᱟᱱᱟᱜ ᱠᱟᱹᱢᱤ ᱠᱚ ᱢᱮᱱᱟᱜᱼᱟ ᱾
ᱦᱩᱸ ᱾
ᱦᱮᱸ ᱵᱩᱜᱤ ᱡᱮᱢᱚᱱ ᱢᱮᱱᱟᱜᱼᱟ ᱧᱮᱞᱟᱵᱚᱱ ᱵᱟᱹᱲᱤᱡ ᱦᱚᱸ ᱦᱟᱸᱜ ᱚᱱᱠᱟ ᱜᱮ ᱢᱮᱱᱟᱜᱼᱟ ᱟᱨᱠᱤ ᱦᱮᱸᱥᱮ ᱾
ᱦᱳᱭ ᱾ ᱛᱚ ᱵᱟᱱᱟᱨ ᱡᱤᱱᱤᱥ ᱡᱚᱛᱚ ᱡᱟᱦᱟᱱᱟᱜ ᱡᱤᱱᱤᱥ ᱨᱮᱜᱮ ᱱᱟᱦᱜ ᱵᱟᱨᱭᱟ ᱫᱚ ᱛᱟᱦᱮᱱ ᱜᱮᱭᱟ ᱢᱤᱫᱴᱟᱝ ᱵᱟᱹᱲᱤᱡ ᱥᱮ ᱢᱤᱫᱴᱟᱝ ᱵᱮᱥ ᱫᱚ ᱛᱟᱦᱮᱱ ᱜᱮᱭᱟ, ᱛᱚ ᱚᱱᱟ ᱜᱮ ᱟᱵᱚ ᱵᱟᱪᱷᱟᱣ ᱦᱩᱭᱩᱜ ᱛᱟᱵᱚᱱᱟ ᱾
ᱢᱟᱱᱮ ᱚᱠᱟᱴᱟᱜ ᱫᱚ ᱵᱮᱥ ᱚᱠᱟᱴᱟᱜ ᱫᱚ ᱵᱟᱝ ᱵᱮᱥᱟ ᱟᱨ ᱠᱤ ᱚᱱᱟ ᱥᱟᱶᱛᱮ ᱢᱟᱱᱮ ᱚᱠᱟᱴᱟᱜ ᱠᱟᱹᱢᱤ ᱞᱮᱠᱷᱟᱡ ᱟᱢ ᱪᱮᱛᱟᱱ ᱨᱮ ᱚᱱᱟ ᱵᱟᱹᱲᱤᱡ ᱟᱱᱟᱴ ᱠᱚ ᱵᱟᱝ ᱦᱮᱡ ᱫᱟᱲᱮᱭᱟᱜᱼᱟ, ᱥᱮ ᱚᱠᱟᱴᱟᱜ ᱮᱢ ᱠᱟᱹᱢᱤ ᱞᱮᱠ ᱠᱷᱟᱡ ᱟᱢᱴᱷᱮᱡ ᱵᱟᱹᱲᱤᱡ ᱟᱱᱟᱴ ᱠᱚ ᱦᱤᱡᱩᱜᱼᱟ ᱟᱫᱚ ᱱᱚᱣᱟ ᱠᱚᱜᱮ ᱵᱩᱡ ᱦᱳᱭᱳᱜ ᱛᱟᱵᱚᱱᱟ ᱟᱨ
ᱦᱚᱭ ᱦᱟᱹᱭ ᱾
ᱦᱮᱸ, ᱟᱨ ᱱᱚᱣᱟ ᱠᱚ ᱵᱩᱡᱷᱟᱹᱣ ᱞᱟᱹᱜᱤᱫ ᱫᱚ ᱡᱟᱹᱥ ᱛᱤ ᱧᱮᱞᱚᱜᱼᱟ ᱡᱮ ᱟᱵᱚᱴᱷᱮᱡ ᱢᱟᱱᱮ ᱥᱤᱠᱷᱱᱟᱹᱛ ᱫᱚ ᱟᱹᱰᱤ ᱜᱮ ᱞᱟᱹᱠᱛᱤᱜ ᱛᱟᱵᱚᱱ ᱾ ᱚᱱᱟ ᱚᱞᱚᱜ ᱯᱟᱲᱦᱟᱣ ᱫᱚ᱾ ᱦᱮᱸ ᱚᱞᱚᱜ ᱯᱟᱲᱦᱟᱣ ᱡᱩᱫᱤ ᱵᱟᱝᱵᱚᱱ ᱫᱟᱲᱮᱭᱟᱜᱼᱟ ᱧᱮᱞᱟᱢ ᱪᱤᱠᱟᱹᱛᱮᱢ ᱵᱩᱡᱟ ᱱᱚᱣᱟ ᱫᱚ ᱪᱮᱫ ᱚᱞ ᱟᱠᱟᱱᱟ? ᱟᱫᱚ ᱚᱱᱮᱢ ᱴᱤᱯᱟᱹᱣ ᱜᱚᱜ ᱠᱟᱜᱼᱟ ᱧᱮᱞᱟᱢ ᱟᱢᱫᱚ ᱥᱟᱱᱟᱢᱟᱜ ᱯᱚᱭᱥᱟ ᱠᱚ ᱨᱮᱡ ᱠᱮᱜ ᱢᱮᱭᱟ ᱥᱮ ᱦᱚᱜᱼᱚᱝᱠᱟ ᱟᱭᱢᱟ ᱞᱮᱠᱟᱱᱟᱜ ᱡᱟᱦᱟᱸ ᱫᱚ ᱟᱹ ᱤᱭᱟᱹ ᱟᱨᱠᱤ ᱦᱳᱭᱳᱜ ᱠᱟᱱᱟ ᱾
ᱦᱮᱸ ᱾ ᱟᱨ ᱱᱤᱛᱚᱜ ᱢᱟ ᱱᱟᱜ ᱡᱟᱹᱥᱛᱤ ᱠᱟᱨᱛᱮ ᱚᱝᱠᱟᱱᱟᱜ ᱜᱮ ᱦᱟᱜ ᱦᱩᱭᱩᱜ ᱠᱟᱱᱟ ᱡᱮ ᱱᱚᱣᱟ ᱡᱟᱦᱟᱸ ᱯᱷᱳᱱ ᱛᱮ ᱚᱱᱟ ᱚᱱᱠᱟᱱᱟᱜ ᱜᱮ ᱡᱟᱹᱥᱛᱤ ᱠᱩᱢᱲᱩ ᱠᱚᱫᱚ ᱦᱩᱭᱩᱜ ᱠᱟᱱᱟ ᱯᱩᱭᱥᱟ ᱠᱩᱢᱲᱩ ᱠᱚ ᱾ ᱟᱨ ᱡᱟᱦᱟᱱᱟᱜ ᱱᱚᱝᱠᱟ ᱵᱟᱵᱳᱱ ᱵᱟᱲᱟᱭ ᱧᱚᱜᱼᱟ ᱡᱮᱢᱚᱱ ᱦᱩᱭᱱᱟ ᱚᱠᱚᱭᱪᱚ ᱱᱟᱦᱟᱜ ᱯᱟᱲᱦᱟᱜ ᱵᱟᱵᱚᱱ ᱵᱟᱲᱟᱭᱟ ᱩᱱᱤ ᱫᱚ ᱦᱟᱸᱜ ᱡᱩᱫᱤ ᱵᱷᱤᱰᱭᱳ ᱠᱚᱦᱚᱸ ᱚᱱᱠᱟᱱᱟᱜ ᱦᱤᱡᱩᱜ ᱜᱮᱭᱟ ᱱᱚᱣᱟᱨᱮ ᱚᱛᱟ ᱞᱮᱠᱷᱟᱱ ᱱᱚᱝᱠᱟ ᱯᱩᱭᱥᱟᱹ ᱧᱟᱢᱚᱜᱼᱟ ᱥᱮ ᱪᱤᱠᱟᱹᱜᱼᱟ! ᱛᱚ ᱩᱱᱠᱩ ᱢᱟ ᱱᱟᱦᱟᱜ ᱵᱟᱠᱚ ᱵᱟᱲᱟᱭᱟ, ᱛᱚ ᱚᱱᱟ ᱠᱚᱠᱚ ᱚᱛᱟᱭᱟ ᱯᱩᱭᱥᱟᱹ ᱠᱚᱠᱚ ᱨᱮᱡ ᱦᱚ ᱪᱚᱜᱼᱟ, ᱟᱨ ᱠᱟᱹᱴᱤᱡ ᱱᱚᱝᱠᱟ ᱡᱩᱫᱤ ᱯᱟᱲᱦᱟᱣ ᱠᱚ ᱫᱟᱲᱮᱭᱟᱜᱼᱟ ᱤᱱᱟᱹ ᱠᱷᱟᱱ ᱫᱚ ᱚᱱᱟᱢ ᱴᱷᱤᱠᱟᱹ ᱧᱟᱢ ᱫᱟᱲᱮᱭᱟᱜᱼᱟ ᱵᱟᱝᱟ ᱱᱚᱣᱟ ᱫᱚ ᱡᱮ ᱵᱟᱹᱲᱤᱡᱟᱜ ᱠᱟᱱᱟ ᱥᱮ ᱵᱮᱥᱟᱜ ᱠᱟᱱᱟ ᱱᱚᱲᱮᱧ ᱚᱛᱟ ᱞᱮᱠᱷᱟᱱ ᱴᱷᱤᱠᱩᱜᱼᱟ ᱥᱮ ᱵᱟᱝᱼᱟ!
ᱦᱮᱸ ᱾
ᱚᱱᱟ ᱥᱟᱶᱛᱮ ᱟᱨ ᱱᱚᱝᱠᱟ ᱦᱚᱸ ᱦᱳᱭᱳᱜ ᱠᱟᱱᱟ ᱡᱟᱦᱟᱸ ᱫᱚ ᱧᱮᱞ ᱟᱵᱚᱱ ᱡᱮ ᱱᱚᱝᱠᱟ ᱟᱭᱢᱟ ᱞᱮᱠᱟᱱᱟᱜ ᱟᱸ ᱵᱷᱤᱰᱤᱭᱳ ᱠᱚ ᱡᱟᱦᱟᱸ ᱫᱚ ᱦᱚᱲ ᱠᱚ ᱚᱱᱟ ᱵᱷᱤᱰᱤᱭᱳ ᱠᱚ ᱛᱟᱞᱟ ᱛᱮᱠᱚ ᱢᱟᱱᱮ ᱠᱚ ᱦᱮᱨᱮᱥ ᱢᱮᱱᱮᱜ ᱠᱚᱣᱟ ᱡᱮ ᱱᱚᱣᱟ ᱡᱩᱫᱤ ᱟᱢᱟᱜ ᱤᱧ ᱱᱚᱸᱰᱮᱧ ᱟᱲᱟᱜ ᱛᱟᱢᱟ ᱛᱟᱦᱚᱞᱮ ᱟᱫᱚ ᱟᱢ ᱟᱸ ᱵᱟᱧ ᱤᱭᱟᱹ ᱢᱟᱱᱮ ᱵᱟᱹᱲᱤᱡ ᱦᱩᱭᱩᱜᱼᱟ ᱟᱨᱠᱤ ᱵᱟᱹᱲᱤᱡ ᱦᱩᱭᱩᱜ ᱛᱟᱢᱟ ᱟᱨ ᱚᱱᱟ ᱥᱟᱶᱛᱮ ᱧᱮᱞᱚᱜ ᱠᱟᱱᱟ ᱡᱮ ᱱᱚᱣᱟ ᱯᱷᱳᱱ ᱠᱷᱟᱹᱛᱤᱨ ᱛᱮ ᱦᱚᱸ ᱟᱰᱤ ᱟᱭᱢᱟ ᱛᱤᱨᱞᱟᱹ ᱥᱮ ᱱᱚᱝᱠᱟ ᱠᱚᱲᱟ ᱦᱚᱯᱚᱱ ᱠᱚᱦᱚᱸ ᱧᱮᱞᱚᱜ ᱠᱟᱱᱟ ᱡᱮ ᱜᱩᱡᱩᱜ ᱠᱟᱱᱟ ᱠᱚ ᱟᱨᱠᱤ ᱾
ᱦᱮᱸ ᱾
ᱟᱫᱚ ᱦᱚᱜᱼᱚᱱᱟ ᱠᱚᱜᱮ ᱵᱟᱹᱲᱤᱡ ᱞᱮᱠᱟ ᱫᱚ ᱟᱨᱠᱤ ᱵᱩᱡᱷᱟᱹᱜ ᱠᱟᱱᱟ ᱾ ᱪᱮᱫᱟᱜ ᱥᱮ ᱟᱸ ᱪᱮᱜᱠᱟ ᱢᱮᱜᱴᱟᱝ ᱦᱚᱲ ᱱᱚᱣᱮ ᱨᱮ ᱥᱤᱠᱷᱱᱟᱹᱛ ᱮ ᱮᱢᱟᱭᱟ ᱚᱝᱠᱟᱜᱮ ᱩᱱᱤ ᱦᱚᱲ ᱢᱟᱱᱮ ᱚᱱᱟ ᱟᱨ ᱢᱤᱜᱴᱟᱝ ᱫᱩᱠ ᱮᱢ ᱠᱟᱛᱮᱜ ᱦᱚᱸ ᱟᱨᱠᱤ ᱜᱚᱡ ᱫᱟᱲᱮᱭᱟᱭᱟᱭ ᱟᱨᱠᱤ ᱾
ᱦᱮᱸ ᱾ ᱛᱚ ᱦᱚᱸᱜᱼᱚ ᱱᱚᱝᱠᱟᱱᱟᱜ ᱠᱚᱜᱮ ᱱᱟᱦᱟᱜ ᱡᱟᱹᱥᱛᱤ ᱧᱮᱞᱚᱜ ᱠᱟᱱᱟ ᱱᱟᱜ ᱛᱚ ᱚᱱᱟᱜᱮ ᱟᱹᱰᱤ ᱱᱟᱯᱟᱭ ᱚᱠᱟ ᱵᱟᱹᱲᱤᱡ ᱟᱨ ᱵᱮᱥ ᱞᱟᱝ ᱜᱟᱞᱢᱟᱨᱟᱣ ᱠᱮᱜᱼᱟ ᱾
ᱦᱮᱸ, ᱟᱨ ᱪᱮᱜ ᱠᱚ ᱞᱟᱹᱭᱟ ᱦᱟᱸᱜ ᱫᱟᱜ ᱡᱟᱹᱲᱤ ᱟᱞᱮ ᱥᱮᱫ ᱫᱚ ᱟᱹᱰᱤ ᱡᱟᱹᱥ ᱛᱤ ᱦᱳᱭᱳᱜ ᱠᱟᱱᱟ ᱟᱫᱚ ᱡᱟᱦᱟᱱᱟᱜ ᱥᱟᱰᱮ ᱠᱚ ᱵᱟᱝᱵᱤᱱ ᱟᱸᱡᱚᱢ ᱮᱫᱟ?
ᱦᱚᱸ ᱚᱝᱠᱟ ᱫᱚ ᱦᱟᱸᱜ ᱵᱟᱝ ᱟᱸᱡᱚᱢᱚᱜ ᱠᱟᱱᱟ ᱦᱟᱜ ᱥᱟᱹᱲᱮ ᱠᱚᱫᱚ ᱾ ᱛᱚ ᱱᱤᱛᱳᱜ ᱫᱚ ᱛᱚᱵᱮ ᱡᱟᱹᱲᱤ ᱭᱮᱜ ᱟᱭ?
ᱦᱮᱸ ᱱᱤᱛᱚᱜ ᱟᱹᱰᱤ ᱡᱟᱹᱥᱛᱤ ᱢᱟᱱᱮ ᱥᱮᱛᱟᱜ ᱠᱷᱚᱡ ᱛᱮᱦᱮᱧ ᱫᱚ ᱥᱤᱛᱩᱝ ᱞᱮ ᱛᱟᱦᱮᱱᱟᱭ ᱟᱫᱚ ᱱᱮᱜᱼᱮ ᱱᱤᱛᱳᱜ ᱫᱚ ᱴᱟᱴᱠᱟ ᱜᱮ ᱢᱟᱱᱮ ᱟᱹᱰᱤ ᱡᱳᱨ ᱟᱨᱠᱤ ᱫᱟᱜ ᱡᱟᱹᱲᱤ ᱭᱮᱫᱟᱭ ᱾
ᱦᱚᱸ ᱦᱚᱸ ᱟᱨ ᱱᱮᱛᱟᱨ ᱢᱟ ᱚᱝᱠᱟ ᱜᱮ ᱠᱟᱹᱴᱤᱡ ᱮ ᱥᱤᱛᱩᱝᱼᱟ ᱟᱨ ᱥᱚᱸᱜᱮ ᱫᱟᱜᱟᱭ ᱾ ᱛᱚ ᱟᱞᱮ ᱥᱮᱜ ᱫᱚ ᱦᱟᱜ ᱱᱤᱛᱚᱜ ᱫᱚ ᱟᱹᱲᱤ ᱛᱩᱝ ᱠᱟᱜᱼᱟ ᱱᱟᱦᱟᱜ ᱾ ᱮᱱᱟᱝ ᱥᱮᱛᱟᱜ ᱮ ᱫᱟᱜ ᱵᱟᱲᱟ ᱜᱚᱫ ᱠᱮᱜᱼᱟ ᱠᱟᱹᱡ ᱠᱟᱡ ᱟᱨ ᱱᱮ ᱛᱚᱜ ᱫᱚ ᱥᱤᱛᱩᱝ ᱠᱟᱜᱼᱟᱭ ᱱᱟᱜ ᱾
ᱟᱞᱮᱥᱮᱫ ᱫᱚ ᱥᱤᱛᱩᱝ ᱜᱮ ᱛᱟᱦᱮᱸ ᱠᱟᱱᱟ ᱥᱟᱨᱟ ᱫᱤᱱ ᱜᱮ ᱟᱫᱚ ᱦᱚᱜᱼᱚ ᱱᱤᱛᱚᱜ ᱜᱮ ᱢᱟᱱᱮ ᱨᱤᱢᱤᱞ ᱫᱚ ᱦᱮᱸᱫᱮ ᱜᱮ ᱨᱟᱠᱟᱵ ᱞᱮᱫᱟᱭ ᱟᱫᱚ ᱵᱟᱹᱭ ᱵᱟᱹᱭ ᱛᱮ ᱢᱟᱱᱮ ᱟᱹᱰᱤ ᱡᱳᱨ ᱫᱟᱜ ᱡᱟᱹᱲᱤ ᱠᱮᱫᱟᱭ ᱟᱨᱠᱤ᱾
ᱱᱚ ᱦᱚᱸ᱾
ᱫᱟᱨᱮ ᱠᱚ ᱥᱟᱶᱛᱮ ᱢᱟᱱᱮ ᱱᱚᱣᱟ ᱤᱭᱟᱹ ᱨᱮᱱᱟᱜ ᱚᱲᱟᱜ ᱠᱚ ᱢᱮᱱᱟᱜᱼᱟ ᱴᱤᱧ ᱨᱮᱱᱟᱜ ᱟᱫᱚ ᱚᱱᱟ ᱠᱷᱟᱹᱛᱤᱨ ᱛᱮᱜᱮ ᱨᱟᱛ ᱵᱟᱛ ᱥᱟᱰᱮ ᱟᱸᱡᱚᱢᱚᱜ ᱠᱟᱱᱟ ᱟᱨᱠᱤ᱾
ᱦᱩ ᱛᱚ ᱩᱱᱟᱹᱜ ᱫᱚ ᱵᱟᱝ ᱟᱸᱡᱚᱢᱚᱜ ᱠᱟᱱᱟ ᱱᱟᱜ ᱢᱟᱱᱮ ᱡᱟᱦᱟᱸ ᱛᱤᱨᱮ ᱨᱚᱲᱮᱜᱼᱟ ᱵᱤᱱ ᱩᱱ ᱡᱚᱠᱷᱚᱱ ᱜᱮ ᱠᱟᱹᱴᱤᱡ ᱡᱳᱨ ᱫᱷᱟᱨᱟ ᱨᱚᱲ ᱟᱸᱡᱚᱢᱚᱜ ᱠᱟᱱᱟ ᱵᱟᱠᱷᱟᱱ ᱫᱚ ᱚᱱᱟ ᱨᱮᱱᱟᱜ ᱤᱭᱟᱹ ᱫᱟᱜ ᱨᱮᱱᱟᱜ ᱥᱟᱹᱲᱤ ᱫᱚ ᱱᱚᱝᱠᱟ ᱡᱟᱦᱟᱱᱟᱜ ᱨᱟᱫᱟ ᱵᱟᱫᱟ ᱫᱚ ᱵᱟᱭ ᱟᱸᱱᱡᱚᱢᱚᱜ ᱠᱟᱱᱟ᱾
ᱦᱮᱸ
ᱦ
ᱟᱨ ᱪᱮᱫ ᱞᱟᱝ ᱜᱟᱞᱢᱟᱨᱟᱣᱟ?
ᱦᱮᱸ
ᱪᱮᱫ ᱞᱟᱹᱭᱟ ᱱᱚᱜ ᱚᱭ ᱡᱟᱦᱟᱸ ᱱᱚᱣᱟ ᱤᱫᱤᱠᱟ ᱠᱟᱛᱮᱜ ᱞᱟᱝ ᱜᱟᱞᱢᱟᱨᱟᱣᱮᱫ ᱛᱟᱦᱮᱸᱱᱟ᱾ ᱟᱫᱚ ᱱᱚᱣᱟᱜᱮ ᱧᱮᱞᱚᱽ ᱜᱟᱯᱟ ᱫᱚ ᱱᱚᱜᱼᱚ ᱱᱚᱝᱠᱟ ᱡᱟᱦᱟᱸ ᱫᱚ ᱧᱮᱞᱟᱵᱚᱱ ᱥᱟᱺᱜᱤᱧ ᱥᱟᱺᱜᱤᱧ ᱪᱟᱞᱟᱣ ᱚᱠᱛᱚ ᱨᱮᱦᱚᱸ ᱴᱤᱠᱤᱴ ᱠᱚ ᱠᱟᱴᱟᱣ ᱞᱟᱹᱜᱤᱫ ᱦᱚᱸ ᱧᱮᱞᱚᱜ ᱠᱟᱱᱟ ᱡᱮ ᱱᱚᱣᱟ ᱯᱷᱳᱱ ᱛᱟᱞᱟ ᱛᱮᱜᱮ ᱴᱤᱠᱤᱴ ᱠᱚᱵᱚᱱ ᱠᱟᱴᱟᱣ ᱮᱫᱟ, ᱟᱫᱚ ᱦᱚᱜ ᱱᱟ ᱠᱚ ᱢᱤᱫᱴᱟᱝ ᱟᱹᱰᱤ ᱵᱷᱟᱜᱮ ᱵᱷᱟᱜᱮ ᱫᱤᱯ ᱠᱚ ᱢᱮᱱᱟᱜᱼᱟ ᱥᱟᱶᱛᱮ ᱟᱹᱰᱤ ᱟᱭᱢᱟ ᱡᱟᱭᱜᱟ ᱵᱟᱵᱚᱱ ᱧᱮᱞ ᱠᱟᱫᱟ ᱡᱟᱦᱟᱸ᱾ ᱯᱷᱳᱩᱱ ᱛᱟᱞᱟ ᱛᱮᱵᱩᱱ ᱧᱮᱞ ᱮᱫᱟ ᱚᱱᱟ ᱠᱚ᱾
ᱦᱳᱭ᱾
ᱛᱚ ᱟᱹᱰᱤ ᱱᱟᱯᱟᱭ ᱨᱚᱯᱚᱲ ᱠᱟᱛᱮᱫ ᱞᱤᱧ ᱵᱩᱡᱷᱟᱹᱣ ᱠᱮᱜᱼᱟ ᱛᱚ ᱟᱹᱰᱤ ᱥᱟᱭ ᱥᱟᱭ ᱥᱟᱨᱦᱟᱣ ᱞᱤᱧ ᱮᱢᱟ ᱵᱮᱱ ᱠᱟᱱᱟ᱾ ᱛᱚ ᱟᱞᱟᱝᱟᱜ ᱱᱚᱣᱟ ᱚᱠᱛᱚ ᱠᱚᱦᱚᱸ ᱱᱟᱜ ᱪᱟᱵᱟᱜ ᱠᱟᱱᱟ᱾ ᱛᱚ ᱟᱨᱚ ᱱᱚᱝᱠᱟ ᱜᱮ ᱴᱟᱭᱤᱢ ᱞᱟᱝ ᱧᱟᱢ ᱠᱷᱟᱡ ᱱᱚᱝᱠᱟ ᱡᱟᱦᱟᱱᱟᱜ ᱥᱟᱛᱟᱢ ᱵᱟᱨᱮᱛᱮ ᱦᱟᱸᱜ ᱞᱟᱝ ᱨᱚᱯᱚᱲᱟ᱾ ᱢᱟ ᱛᱚᱵᱮ ᱱᱤᱛᱚᱜ ᱫᱚ ᱡᱚᱦᱟᱨ ᱜᱮ᱾
ᱦᱮᱸ ᱚᱠᱛᱚ ᱠᱚᱦᱚᱸ ᱠᱚᱢ ᱜᱮᱭᱟ ᱱᱤᱛᱳ ᱫᱚ ᱟᱫᱚ ᱚᱱᱠᱟ ᱜᱮᱞᱟᱝ ᱜᱟᱞᱢᱟᱨᱟᱣᱟ ᱯᱚᱨᱮ᱾
ᱦᱳᱭ᱾